ᱦᱮᱸ ᱜᱚᱝᱠᱮ ᱡᱚᱦᱟᱨ ᱜᱮ ᱱᱟᱯᱟᱭ ᱵᱟᱲᱟ ᱜᱮ ᱜᱚᱝᱠᱮ ᱾ ᱦᱮᱸ ᱜᱚᱝᱠᱮ ᱨᱚᱲ ᱠᱚ ᱚᱠᱟ ᱞᱮᱠᱟ ᱟᱸᱡᱚᱢᱚᱜ ᱠᱟᱱ ᱛᱟᱞᱤᱧᱟ ᱾ ᱪᱮᱦᱨᱟᱜ ᱜᱮ ᱟᱸᱡᱚᱢᱚᱜ ᱠᱟᱱᱟ ᱥᱮ ᱵᱟᱝ ᱥᱮ? ᱱᱮᱴᱣᱟᱨᱠ ᱠᱚ ᱯᱨᱚᱵᱞᱮᱢ ᱠᱷᱟᱹᱛᱤᱨ ᱛᱮ ᱵᱷᱟᱜᱮ ᱞᱮᱠᱟ ᱯᱟᱪᱮᱜ ᱵᱟᱝ ᱟᱸᱡᱚᱢᱚᱜ ᱠᱟᱱ ᱾
ᱟᱵᱮᱱ ᱱᱚᱵᱮᱱ ᱞᱟᱹᱭ ᱠᱮᱠᱟ ᱛᱚ ᱴᱟᱣᱟᱨ ᱠᱚ ᱛᱤᱱᱟᱹᱜ ᱥᱟᱺᱜᱤᱧ ᱨᱮᱠᱚ ᱵᱟᱹᱭᱥᱟᱹᱣ ᱠᱟᱜ ᱯᱮᱭᱟ ᱾
ᱜᱚᱝᱠᱮ ᱥᱩᱨ ᱫᱚ ᱥᱩᱨ ᱜᱮᱭᱟ ᱟᱫᱚ ᱜᱚᱝᱠᱮ ᱚᱭᱼᱛᱚ ᱢᱟᱡᱮ ᱢᱟᱡᱮ ᱨᱤᱢᱤᱞᱮᱜ ᱜᱮᱭᱟ ᱥᱮ ᱚᱱᱠᱟ ᱦᱚᱸ ᱯᱨᱚᱵᱞᱮᱢ ᱫᱚᱭ ᱯᱨᱚᱵᱞᱮᱢ ᱜᱮᱭᱟ ᱚᱠᱟ ᱜᱷᱟᱹᱲᱤᱡ ᱜᱮᱥᱮ ᱾
ᱦᱩᱸ ᱟᱵᱤᱱ ᱨᱚᱲ ᱫᱚᱵᱮᱱ ᱨᱚᱲ ᱫᱟ ᱛᱚᱵᱮ ᱱᱟᱥᱮ ᱮ ᱛᱩᱨ ᱧᱚᱜ ᱠᱷᱚᱱᱵᱮ ᱨᱚᱲ ᱞᱮᱠᱷᱟᱱ ᱟᱨᱚ ᱱᱟᱯᱟᱭ ᱜᱚᱜ ᱠᱮᱭᱟ ᱟᱹᱰᱤ ᱯᱷᱟᱨᱟᱠ ᱾ ᱠᱷᱚᱱ ᱦᱚᱭᱛᱳ ᱵᱮᱱ ᱨᱚᱲᱫᱟ ᱟᱹᱰᱤ ᱟᱥᱛᱮ ᱞᱤᱧ ᱟᱸᱡᱚᱢ ᱠᱮᱫᱟ ᱡᱚᱠᱷᱚᱱ ᱵᱤᱱ ᱨᱚᱲ ᱠᱮᱫᱟ ᱯᱳᱭᱞᱳ ᱛᱮ ᱾
ᱴᱷᱤᱠ ᱜᱮᱭᱟ ᱜᱚᱝᱠᱮ ᱦᱚᱸᱜᱼᱚᱭ ᱱᱤᱛᱚᱜ ᱚᱠᱟ ᱞᱮᱠᱟ ᱾
ᱦᱳᱭ ᱦᱳᱭ ᱜᱚᱢᱠᱮ ᱱᱤᱛᱚᱜ ᱫᱚ ᱟᱹᱰᱤ ᱱᱟᱯᱟᱭ ᱟᱸᱡᱚᱢᱚᱜ ᱠᱟᱱᱟ ᱱᱚᱝᱠᱟ ᱜᱮ ᱡᱩᱫᱤ ᱵᱤᱱ ᱨᱚᱲᱟ ᱛᱟᱦᱚᱞᱮ ᱠᱷᱟᱱ ᱫᱚ ᱟᱹᱞᱤᱧ ᱟᱹᱰᱤ ᱨᱟᱹᱥᱠᱟᱹ ᱞᱤᱧ ᱵᱩᱡᱟ᱾
ᱟᱪᱪᱷᱟ ᱟᱹᱰᱤ ᱱᱟᱯᱟᱭ ᱜᱚᱝᱠᱮ ᱮᱸ ᱛᱚᱵᱮ ᱜᱚᱝᱠᱮ ᱵᱮᱥ ᱜᱮᱛᱚ ᱢᱮᱱᱟᱜ ᱠᱟᱜ ᱵᱮᱱᱟ?
ᱦᱳᱭ ᱱᱤᱛᱚᱜ ᱫᱚ ᱱᱟᱯᱟᱭ ᱵᱟᱲᱟ ᱜᱮᱭᱟ ᱟᱹᱵᱤᱱ ᱟᱵᱤᱱ ᱜᱮ ᱚᱠᱟᱞᱮᱠᱟ?
ᱟᱹᱞᱤᱧ ᱦᱚᱸ ᱜᱚᱝᱠᱮ ᱵᱮᱥ ᱫᱚ ᱵᱮᱥ ᱜᱮ ᱟᱫᱚ ᱥᱩᱱᱩᱡ ᱠᱚᱜᱮ ᱡᱚᱨᱚᱜ ᱠᱟᱱᱟ ᱛᱚᱵᱮ ᱜᱚᱝᱠᱮ ᱦᱚᱸᱜᱼᱚᱭ ᱟᱯᱮ ᱯᱚᱨᱚᱵᱽ ᱠᱚᱨᱮ ᱡᱟᱦᱟᱸ ᱫᱚ ᱥᱚᱨᱦᱟᱭ ᱠᱚᱨᱮ ᱚᱠᱟ ᱞᱮᱠᱟ ᱯᱮ ᱥᱚᱨᱦᱟᱭᱚᱜᱼᱟ ᱡᱟᱦᱟᱸ ᱫᱚ ᱢᱚᱬᱮ ᱥᱤᱧ ᱢᱚᱬᱮ ᱧᱤᱫᱟᱹ ᱥᱚᱨᱦᱟᱭ ᱦᱟᱹᱛᱤ ᱞᱮᱠᱟᱱ ᱥᱚᱨᱦᱟᱭ ᱛᱮᱵᱩᱱ ᱚᱠᱟᱞᱮᱠᱟ ᱯᱟᱨᱚᱢᱚᱜᱼᱟ ᱟᱯᱮ ᱥᱮᱫ ᱠᱟᱹ ᱠᱟᱹᱴᱤᱡ ᱞᱟᱹᱭ ᱟᱡᱚᱸᱢ ᱟᱹᱞᱤᱧ ᱵᱮᱱ᱾
ᱦᱮᱸ ᱟᱞᱮ ᱥᱮᱫ ᱦᱚᱸ ᱡᱟᱦᱟᱸ ᱵᱮᱱ ᱞᱟᱹᱭ ᱠᱮᱫᱟ ᱢᱚᱬᱮ ᱥᱤᱧ ᱢᱚᱬᱮ ᱧᱤᱫᱟᱹ ᱾ ᱦᱮᱸ ᱟᱞᱮ ᱥᱮᱫ ᱢᱚᱬᱮ ᱥᱤᱧ ᱢᱚᱬᱮ ᱧᱤᱫᱟᱹ ᱜᱮᱠᱚ ᱥᱚᱦᱚᱨᱟᱭᱚᱜᱼᱟ ᱛᱚᱵᱮ ᱟᱹᱰᱤ ᱨᱟᱹᱥᱠᱟᱹ ᱜᱮ᱾ ᱱᱚᱣᱟ ᱥᱚᱦᱚᱨᱟᱭ ᱫᱚ ᱦᱩᱭᱩᱜ ᱠᱟᱱᱟ ᱡᱟᱦᱟᱸ ᱮ ᱦᱩᱲᱩ ᱠᱚ ᱪᱟᱥ ᱠᱟᱛᱮᱫ ᱨᱟᱠᱟᱵ ᱠᱟᱛᱮᱜ ᱡᱟᱦᱟᱸ ᱰᱟᱭᱨᱤ ᱠᱚ ᱠᱟᱰᱟ ᱩᱱᱠᱩ ᱠᱚ ᱨᱟᱹᱥᱠᱟᱹ ᱪᱚᱭ ᱞᱟᱹᱜᱤᱫ ᱥᱚᱦᱨᱟᱭ ᱛᱚ ᱟᱫᱚ ᱩᱱᱠᱩ ᱠᱚ ᱩᱱᱠᱩ ᱠᱩ ᱨᱟᱹᱥᱠᱟᱹ ᱠᱚ ᱥᱟᱶ ᱥᱟᱶᱛᱮ ᱟᱵᱚ ᱢᱟᱹᱱᱢᱤ ᱠᱚᱦᱚᱸ ᱠᱚ ᱨᱟᱹᱥᱠᱟᱹᱭ ᱜᱮᱭᱟ᱾ ᱟᱨ ᱚᱱᱟ ᱥᱚᱦᱚᱨᱟᱭ ᱨᱮ ᱯᱤᱴᱷᱟᱹ ᱞᱟᱴᱷᱟ ᱠᱚᱦᱚᱸ ᱦᱩᱭᱩᱜ ᱜᱮᱭᱟ ᱡᱤᱞ ᱠᱚ ᱟᱨ ᱛᱟᱯᱚᱨᱮ ᱱᱮᱣᱛᱟ ᱠᱚ ᱛᱟᱦᱮᱸᱱᱟ ᱩᱱᱠᱩ ᱳ ᱟᱜ ᱢᱤᱥᱨᱟ, ᱦᱟᱛᱚᱢ, ᱠᱩᱢᱟᱹᱝ, ᱛᱮᱧᱟᱝ, ᱫᱟᱹᱭ᱾ ᱵᱷᱟᱹᱜᱽᱱᱤ, ᱵᱷᱟᱹᱜᱽᱱᱟᱹ ᱱᱩᱠᱩ ᱠᱚᱞᱮ ᱱᱮᱣᱛᱟ ᱠᱚ ᱜᱮᱭᱟ ᱟᱨ ᱟᱹᱰᱤ ᱡᱟᱸᱠ ᱡᱚᱢᱚᱠ ᱞᱮ ᱢᱟᱱᱟᱣ ᱜᱮᱭᱟ᱾
ᱦᱳᱭ ᱜᱚᱝᱠᱮ ᱟᱞᱮ ᱥᱮᱫ ᱦᱚᱸ ᱚᱝᱠᱟ ᱜᱮ᱾ ᱥᱟᱱᱟᱢ ᱠᱚᱜᱮᱞᱮ ᱱᱮᱣᱛᱟ ᱛᱚᱞᱮ ᱱᱮᱶᱛᱟ ᱠᱚᱣᱟ ᱡᱟᱦᱟᱸ ᱛᱤᱱᱟᱹᱜ ᱯᱮᱲᱟ ᱢᱮᱱᱟᱜ ᱠᱟᱫ ᱠᱚᱣᱟ᱾ ᱩᱱᱠᱩ ᱦᱚᱸ ᱥᱚᱨᱦᱟᱭ ᱨᱮᱫᱚ ᱢᱟᱱᱮ ᱦᱮᱴᱟᱜ ᱠᱚᱨᱮ ᱨᱮᱦᱚᱸ ᱵᱟᱞᱮ ᱱᱮᱶᱛᱟ ᱠᱚ ᱨᱮᱦᱚᱸ ᱥᱚᱨᱦᱟᱭ ᱨᱮᱫᱚ ᱢᱤᱫ ᱢᱤᱫᱴᱮᱱ ᱯᱮᱲᱟ ᱦᱚᱸ ᱵᱟᱞᱮ ᱵᱟᱹᱜᱤᱭᱟᱠᱚ ᱛᱟᱦᱮᱸᱱᱟ ᱟᱫᱚ ᱜᱚᱝᱠᱮ ᱦᱚᱜᱼᱚᱭ ᱡᱮ ᱢᱚᱬᱮ ᱥᱤᱧ ᱢᱚᱬᱮ ᱢᱟᱦᱟ ᱵᱩᱝ ᱮ ᱥᱚᱨᱦᱟᱭᱚᱜ ᱛᱟᱦᱮᱸᱱᱟ ᱦᱳᱭᱥᱮ ᱜᱚᱢᱠᱮ ᱛᱚᱵᱮ ᱜᱚᱢᱠᱮ ᱟᱯᱮ ᱫᱚ ᱵᱚᱸᱜᱟᱭ ᱦᱤᱞᱳᱜ ᱥᱮ ᱩᱢ ᱦᱤᱞᱳᱜ ᱡᱟᱦᱟᱸ ᱠᱚ ᱞᱟᱹᱭᱟ ᱡᱟᱦᱟᱸ ᱫᱚ ᱟᱵᱚ ᱜᱚᱴ ᱴᱟᱺᱰᱤ ᱨᱮᱵᱚᱱ ᱵᱚᱸᱜᱟ ᱵᱩᱨᱩᱭ ᱜᱮᱭᱟ᱾ ᱛᱚᱠᱷᱚᱱ ᱫᱚ ᱟᱯᱮ ᱫᱚ ᱡᱟᱦᱟᱸ ᱫᱚ ᱟᱞᱮ ᱥᱮᱫ ᱵᱤᱥᱮᱥ ᱠᱟᱭᱛᱮ ᱧᱮᱞ ᱟᱠᱟᱱ ᱱᱟᱭᱠᱮ ᱦᱟᱲᱟᱢ ᱮᱸᱜ ᱠᱤᱪᱷᱩ ᱜᱤᱫᱽᱨᱟᱹ ᱠᱚ ᱥᱚᱝᱜᱮᱛ ᱠᱚᱣᱟ ᱠᱚᱣᱟ ᱡᱟᱦᱟᱸ ᱫᱚ ᱥᱤᱢ ᱠᱩ ᱥᱟᱜ ᱟᱭᱟ᱾ ᱚᱱᱟ ᱥᱟᱶᱛᱮ ᱱᱟᱭᱠᱮ ᱦᱟᱲᱟᱢ ᱟᱡ ᱵᱚᱥᱛᱟ ᱠᱚ ᱜᱚᱜ ᱠᱟᱛᱮᱫ ᱚᱱᱟᱨᱮ ᱠᱤᱪᱷᱩ ᱠᱤᱪᱷᱩ ᱪᱤᱠ ᱪᱤᱠᱤ ᱠᱚ ᱛᱟᱦᱮᱸᱱᱟ ᱟᱨ ᱪᱟᱣᱞᱮᱭ ᱟᱹᱫᱟᱹᱭᱟ ᱥᱩᱱᱩᱢ ᱠᱚ᱾ ᱥᱟᱥᱟᱝ ᱠᱚ ᱵᱩᱞᱩᱝ ᱠᱚ ᱥᱟᱱᱟᱢ ᱠᱤᱪᱷᱩᱭ ᱟᱹᱫᱟᱹᱭᱟ ᱯᱟᱛᱲᱟ ᱠᱚ ᱠᱷᱚᱱ ᱦᱳᱭᱥᱮ ᱚᱱᱟ ᱠᱚ ᱜᱤᱫᱽᱨᱟᱹ ᱠᱚᱠᱚ ᱜᱚᱲᱚ ᱟᱭᱟ ᱥᱤᱢ ᱥᱟᱵ ᱠᱚ ᱦᱳᱭ ᱥᱮ ᱜᱚᱝᱠᱮ ᱦᱚᱞᱚᱝ ᱠᱚᱦᱚᱸ ᱠᱚ ᱟᱹᱫᱟᱹᱭ ᱜᱮᱭᱟ᱾ ᱛᱚ ᱜᱚᱝᱠᱮ ᱟᱯᱮ ᱥᱮᱫ ᱫᱚ ᱟᱹᱫᱟᱹᱭ ᱛᱟᱦᱮᱱᱟᱠᱚ ᱥᱮ ᱵᱟᱝ ᱩᱢ ᱦᱤᱞᱳᱜ?
ᱦᱳᱭ ᱦᱳᱭ ᱚᱱᱟ ᱜᱚᱝᱠᱮ ᱚᱱᱟ ᱠᱚ ᱢᱟᱛᱚ ᱟᱹᱫᱟᱹᱭ ᱜᱮᱭᱟ᱾ ᱛᱟᱯᱚᱨᱮ ᱥᱚᱦᱚᱨᱟᱭ ᱨᱮ ᱟᱵᱮᱱ ᱫᱷᱟᱣᱩᱲ ᱨᱟᱜᱤ ᱵᱮᱱ ᱪᱟᱞᱟᱣ ᱵᱟᱲᱟ ᱟᱠᱟᱱ ᱜᱮᱭᱟ?
ᱪᱤᱫ ᱜᱚᱝᱠᱮ?
ᱫᱷᱟᱸᱜᱚᱲ ᱮᱱᱮᱡ ᱢᱮᱱᱛᱮ ᱵᱮᱱ ᱵᱟᱲᱟᱭ ᱜᱮᱭᱟ ᱡᱟᱦᱟᱸ ᱫᱚ ᱜᱟᱹᱭ ᱡᱟᱜᱟᱣ ᱠᱚ ᱪᱟᱞᱟᱜ ᱜᱮᱭᱟ ᱠᱚ᱾
ᱦᱳᱭ ᱜᱚᱝᱠᱮ ᱜᱟᱹᱭ ᱡᱟᱜᱟᱣ ᱫᱚᱞᱤᱧ ᱦᱮᱞᱟᱣ ᱟᱠᱟᱱ ᱜᱮᱭᱟ ᱟᱨ
ᱠᱚ ᱢᱮᱛᱟᱜᱼᱟ ᱮᱱᱮ ᱦᱤᱞᱳᱜ ᱫᱚ ᱡᱚᱛᱚ ᱟᱛᱩ ᱨᱮᱱ ᱥᱟᱱᱟᱢ ᱦᱚᱲᱜᱮ᱾ ᱚᱱᱠᱟᱜᱮ ᱫᱟᱠᱟ ᱠᱚ ᱡᱚᱢ ᱵᱟᱲᱟ ᱠᱟᱛᱮᱫ ᱟᱫᱚ ᱠᱚ ᱩᱰᱩᱠᱚᱜᱼᱟ ᱫᱷᱟᱸᱜᱚᱲ ᱮᱱᱮᱡ᱾ ᱟᱨ ᱫᱷᱟᱸᱜᱚᱲ ᱮᱱᱮᱡ ᱨᱮ ᱚᱸᱰᱮ ᱫᱚ ᱥᱮᱨᱮᱧ ᱟᱠᱚ ᱜᱟᱹᱲ ᱟᱨ ᱜᱟᱹᱭ ᱠᱚ ᱡᱟᱜᱟᱣ ᱠᱚᱣᱟ᱾ ᱟᱨᱠᱚ ᱨᱩᱭᱟᱠᱚ ᱥᱮᱨᱮᱧ ᱟᱠᱚ ᱟᱠᱚ ᱜᱟᱹᱭ ᱠᱚ ᱡᱟᱜᱟᱣ ᱠᱚᱣᱟ ᱚᱱᱠᱟ ᱠᱟᱛᱮᱫ᱾ ᱮᱱᱦᱤᱞᱳᱜ ᱥᱟᱨᱟ ᱧᱤᱫᱟᱹ ᱠᱚ ᱤᱭᱟᱹᱭᱟᱠᱚ ᱥᱮᱨᱮᱧ ᱟᱠᱚ ᱟᱨᱠᱚ ᱨᱩᱭᱟᱠᱚ ᱟᱨ ᱜᱟᱹᱭ ᱠᱚ ᱡᱟᱜᱟᱣ ᱠᱚᱣᱟ ᱟᱯᱮ ᱥᱮᱱ ᱫᱚ ᱚᱱᱟᱫᱚ ᱪᱮᱫ ᱞᱮᱠᱟ?
ᱟᱞᱮ ᱥᱮᱫ ᱦᱚᱸ ᱜᱚᱝᱠᱮ ᱚᱱᱟ ᱫᱚ ᱦᱩᱭ ᱫᱚ ᱦᱩᱭᱩᱜ ᱜᱮᱭᱟ᱾ ᱟᱨ ᱜᱟᱹᱭ ᱡᱟᱜᱟᱣ ᱠᱚ ᱞᱟᱹᱭᱟ ᱚᱲᱟᱜ ᱚᱲᱟᱜ ᱠᱚ ᱦᱮᱞᱟᱜᱼᱟ ᱨᱩ ᱨᱩ ᱛᱮᱠᱚ ᱪᱟᱞᱟᱜᱼᱟ ᱜᱟᱹᱭ ᱠᱚᱠᱚ ᱡᱟᱜᱟᱣ ᱠᱚᱣᱟ᱾ ᱚᱱᱟ ᱫᱚ ᱜᱚᱢᱠᱮ ᱜᱟᱹᱭ ᱡᱟᱜᱟᱣ ᱠᱚᱢᱟ ᱢᱮᱱᱟᱜ ᱟᱠᱟᱫ ᱜᱮᱭᱟ ᱟᱨᱚ ᱡᱟᱦᱟᱸ ᱫᱚ ᱜᱚᱝᱠᱮ ᱟᱵᱚ ᱵᱚᱸᱜᱟᱭ ᱦᱤᱞᱳᱜ ᱨᱮᱭᱟᱜ ᱠᱟᱛᱷᱟ ᱦᱩᱭᱩᱜ ᱠᱟᱱᱟ ᱡᱮ ᱜᱚᱝᱠᱮ ᱡᱟᱦᱟᱸ ᱫᱚ ᱚᱱᱮ ᱥᱤᱢ ᱥᱟᱵᱽ ᱠᱟᱛᱮᱜ ᱟᱠᱚ ᱡᱟᱦᱟᱸ ᱫᱚ ᱟᱛᱳ ᱠᱚᱨᱮᱱ ᱥᱟᱱᱟᱢ ᱦᱚᱲ ᱟᱠᱚᱣᱟᱜ ᱠᱤᱪᱨᱤᱡᱽ ᱠᱷᱟᱱᱛᱟ ᱞᱮᱠᱩ ᱠᱚ ᱠᱷᱚᱱ ᱦᱳᱭᱥᱮ᱾ ᱩᱭᱩᱣᱟᱜ ᱠᱚ ᱠᱷᱚᱱ ᱮ ᱟᱲᱟᱨ ᱠᱚ ᱡᱚᱛᱚ ᱠᱚ ᱯᱷᱟᱨᱪᱟᱭᱟ ᱠᱚ ᱥᱮ ᱜᱚᱴᱟ ᱚᱲᱟᱜ ᱠᱚ ᱯᱷᱟᱨᱪᱟᱭᱟ ᱢᱟᱱᱮ ᱜᱚᱴᱟ ᱠᱚ ᱯᱷᱟᱨᱪᱟᱼᱯᱷᱟᱨᱪᱤᱭᱟ ᱩᱢ ᱦᱤᱞᱳᱜ ᱜᱚᱴ ᱴᱟᱺᱰᱤ ᱨᱮ ᱥᱮ ᱜᱚᱴ ᱛᱷᱟᱱ ᱨᱮᱠᱚ ᱮᱸᱜ ᱵᱚᱸᱜᱟ ᱵᱩᱨᱩ ᱟᱨ ᱱᱚᱱᱛᱮ ᱥᱚᱲᱮ ᱠᱚᱠᱚ ᱡᱚᱢᱟ᱾ ᱟᱯᱮ ᱥᱮᱫ ᱫᱚ ᱚᱱᱟ ᱠᱚ ᱥᱚᱲᱮ ᱠᱚᱠᱚ ᱡᱚᱢ ᱜᱮᱭᱟ ᱥᱮ ᱵᱟᱝ?
ᱦᱳᱭ ᱟᱞᱮ ᱥᱮᱱ ᱦᱚᱸ ᱚᱱᱟ ᱠᱚᱫᱚ ᱠᱚ ᱡᱚᱢ ᱜᱮᱭᱟ᱾ ᱛᱚᱵᱮ ᱵᱟᱹᱞᱤᱧ ᱞᱟᱹᱭ ᱫᱟᱲᱮᱜ ᱠᱟᱱᱟ ᱮᱜ ᱪᱮᱫ ᱞᱮᱠᱟᱧ ᱞᱟᱹᱭᱟ ᱥᱚᱦᱚᱨᱟᱭ ᱛᱚ ᱵᱚᱸᱜᱟ ᱵᱩᱨᱩᱭ ᱦᱩᱭᱩᱜᱼᱟ ᱛᱚ᱾ ᱟᱫᱚ ᱚᱱᱟᱛᱮ ᱦᱚᱸ ᱚᱱᱟ ᱠᱚᱫᱚ ᱥᱟᱯᱷᱟ ᱥᱟᱹᱯᱷᱤ ᱜᱮ ᱛᱟᱯᱚᱨᱮ ᱯᱮᱲᱟ ᱠᱚᱠᱚ ᱦᱤᱡᱩᱜᱼᱟ᱾ ᱚᱱᱟ ᱠᱚᱫᱚ ᱮᱠᱟᱞ ᱡᱟᱹᱨᱩᱲ ᱠᱟᱱ ᱜᱮᱭᱟ᱾ ᱡᱮ ᱚᱱᱟ ᱠᱚ ᱥᱟᱯᱷᱟ ᱥᱟᱹᱯᱷᱤᱭ ᱜᱮ ᱦᱩᱭᱩᱜᱼᱟ᱾
ᱦᱳᱭ ᱜᱚᱝᱠᱮ ᱟᱞᱮ ᱥᱮᱫ ᱫᱚ ᱡᱮᱢᱚᱱ ᱧᱮᱞ ᱟᱠᱟᱱᱟ ᱡᱟᱹᱥᱛᱤ ᱠᱟᱭᱛᱮ ᱡᱮ ᱦᱤᱞᱳᱜ ᱩᱢ ᱦᱤᱞᱳᱜ ᱫᱚ ᱯᱮᱲᱟ ᱠᱚᱫᱚ ᱚᱱᱠᱟ ᱫᱚ ᱡᱟᱹᱥᱛᱤ ᱫᱚ ᱵᱟᱠᱚ ᱦᱤᱡᱩᱜ ᱜᱮᱭᱟ᱾ ᱟᱨ ᱩᱱ ᱦᱤᱞᱳᱜ ᱫᱚ ᱵᱟᱠᱚ ᱦᱤᱡᱩᱜᱼᱟ᱾ ᱡᱮ ᱦᱤᱞᱳᱜ ᱚᱲᱟᱜ ᱨᱮᱭᱟᱜ ᱫᱟᱠᱟᱭ ᱦᱤᱞᱳᱜ ᱠᱚ ᱦᱤᱡᱩᱜ ᱛᱟᱦᱮᱱᱟ ᱯᱮᱲᱟ ᱠᱚᱫᱚ᱾ ᱪᱮᱫᱟᱜ ᱥᱮ ᱮᱱᱦᱤᱞᱳᱜ ᱫᱚ ᱯᱮᱲᱟ ᱠᱚ ᱟᱠᱚᱣᱟᱜ ᱯᱤᱴᱷᱟᱹ ᱞᱟᱴᱷᱟ ᱠᱚ ᱥᱮ ᱠᱷᱟᱹᱡᱟᱹᱲᱤ ᱛᱟᱵᱮᱱ ᱜᱩᱲ ᱠᱚᱠᱚ ᱟᱹᱜᱩᱭ ᱜᱮᱭᱟ ᱦᱳᱭᱥᱮ᱾ ᱟᱨ ᱡᱟᱦᱟᱸ ᱞᱟᱹᱰᱩ ᱠᱚᱠᱚ ᱟᱹᱜᱩᱭᱟ ᱚᱱᱟ ᱠᱚᱫᱚ ᱵᱚᱸᱜᱟᱭ ᱦᱤᱞᱳᱜ ᱜᱮᱠᱚ ᱵᱚᱸᱜᱟᱣᱟᱜ ᱛᱟᱦᱮᱱᱟ᱾ ᱪᱮᱫᱟᱜ ᱥᱮ ᱮᱜ ᱫᱟᱠᱟᱭ ᱦᱤᱞᱳᱜ ᱫᱚ ᱚᱲᱟᱜ ᱠᱚᱨᱮ ᱠᱚ ᱵᱚᱸᱜᱟ ᱵᱩᱨᱩ ᱠᱚ ᱦᱟᱺᱰᱤ ᱠᱚᱠᱚ ᱪᱚᱰᱚᱨ ᱟᱠᱚᱣᱟ᱾ ᱵᱚᱸᱜᱟ ᱵᱩᱨᱩᱭ ᱜᱮᱭᱟ ᱠᱚ ᱫᱟᱠᱟᱭ ᱦᱤᱞᱳᱜ ᱫᱚ᱾ ᱟᱨ ᱡᱷᱚᱛᱚ ᱦᱚᱲ ᱯᱷᱟᱨᱪᱟ ᱠᱟᱛᱮᱫ ᱠᱚ ᱩᱯᱟᱹᱥᱟ ᱛᱤᱱ ᱵᱷᱳᱨ ᱵᱚᱸᱜᱟ ᱵᱩᱨᱩ ᱵᱟᱝ ᱦᱩᱭᱩᱜ ᱠᱟᱱᱟ ᱩᱱ ᱵᱷᱳᱨ ᱵᱟᱠᱚ ᱡᱚᱢ ᱜᱮᱭᱟ ᱚᱲᱟᱜ ᱠᱚᱨᱮᱱ ᱦᱚᱲ᱾ ᱦᱟᱯᱲᱟᱢ ᱠᱚᱠᱚ ᱜᱤᱫᱽᱨᱟᱹ ᱠᱚ ᱠᱷᱚᱱ ᱦᱳᱭ ᱥᱮ ᱟᱨ ᱮᱱᱦᱤᱞᱳᱜ ᱠᱚ ᱵᱚᱸᱜᱟ ᱵᱩᱨᱩ ᱠᱟᱛᱮᱫ ᱜᱮ ᱫᱟᱠᱟ ᱠᱚᱠᱚ ᱪᱚᱸᱫᱟᱭᱟ ᱟᱨ ᱡᱤᱞ ᱩᱛᱩᱭᱟ ᱡᱤᱞ ᱩᱛᱩ ᱠᱚᱠᱚ ᱡᱚᱢᱟ᱾ ᱮᱱᱦᱤᱞᱳᱜ ᱫᱚ ᱟᱨ ᱟᱯᱮ ᱥᱮᱫ ᱫᱚ ᱮᱱᱦᱤᱞᱳᱜ ᱫᱚᱠᱚ ᱵᱚᱸᱜᱟ ᱵᱩᱨᱩᱭᱟ ᱥᱮ ᱵᱟᱝ ᱚᱲᱟᱜ ᱨᱮ?
ᱦᱳᱭ ᱵᱚᱸᱜᱟ ᱵᱩᱨᱩ ᱜᱮ, ᱛᱟᱨᱯᱚᱨᱮ ᱵᱚᱸᱜᱟ ᱵᱩᱨᱩ ᱨᱮ ᱟᱯᱮ ᱪᱤᱞᱤ ᱠᱚᱯᱮ ᱵᱚᱸᱜᱟ ᱠᱚᱜᱮᱭᱟ ᱡᱮᱢᱚᱱ ᱟᱞᱮᱫᱚ ᱥᱚᱦᱨᱟᱭ ᱨᱮᱫᱚ ᱥᱩᱠᱨᱤ ᱦᱚᱸᱞᱮ ᱵᱚᱸᱜᱟ ᱠᱚᱣᱟ᱾ ᱥᱤᱢ ᱞᱮ ᱵᱚᱸᱜᱟ ᱠᱚᱣᱟ᱾ ᱟᱯᱮᱥᱮᱱ ᱫᱚ ᱪᱤᱞᱤ ᱠᱚ?
ᱟᱞᱮ ᱥᱮᱜ ᱦᱚᱸ ᱜᱚᱝᱠᱮ ᱥᱩᱠᱨᱤ ᱦᱚᱸᱞᱮ ᱵᱚᱸᱜᱟ ᱫᱚ ᱵᱤᱥᱮᱥ ᱠᱟᱭᱛᱮ ᱟᱞᱮ ᱫᱚ ᱥᱩᱠᱨᱤ ᱜᱮᱞᱮ ᱵᱚᱸᱜᱟᱜ ᱛᱟᱦᱮᱱᱟ᱾ ᱚᱲᱟᱜ ᱨᱮ ᱟᱨ ᱛᱟᱨᱯᱚᱨᱮ ᱱᱚᱱᱛᱮ ᱥᱤᱢ ᱠᱚᱦᱚᱸᱞᱮ ᱵᱚᱸᱜᱟᱜ ᱫᱚᱞᱮ ᱵᱚᱸᱜᱟᱜ ᱛᱟᱦᱮᱱ ᱜᱮᱭᱟ᱾ ᱟᱨ ᱜᱚᱝᱠᱮ ᱟᱞᱮ ᱥᱮᱫ ᱫᱚ ᱥᱚᱨᱦᱟᱭ ᱫᱟᱠᱟᱭ ᱦᱤᱞᱳᱜ ᱫᱚ ᱥᱩᱠᱨᱤ ᱡᱤᱞ ᱜᱮ ᱡᱟᱹᱥ ᱛᱤᱞᱮ ᱡᱚᱢ ᱛᱟᱦᱮᱱᱟ᱾ ᱥᱩᱫᱷᱩ ᱥᱤᱢ ᱡᱤᱞ ᱠᱚᱫᱚ ᱵᱟᱝ, ᱪᱮᱫᱟᱜ ᱥᱮ ᱜᱚᱴᱟᱜᱮ ᱥᱚᱨᱦᱟᱭ ᱵᱚᱞᱮ ᱵᱮᱯᱟᱨ᱾ ᱥᱩᱠᱨᱤ ᱡᱤᱞ ᱜᱮ ᱥᱮᱵᱮᱞᱟ᱾ ᱥᱤᱢ ᱡᱤᱞ ᱠᱚᱫᱚ ᱵᱟᱢ ᱡᱚᱢᱮᱫ ᱜᱮᱭᱟ ᱮᱢᱱᱤ ᱫᱤᱱᱨᱮ ᱟᱨ ᱱᱚᱛᱮ ᱥᱩᱠᱨᱤ ᱡᱤᱞ ᱨᱮᱭᱟᱜ ᱯᱟᱛᱲᱟ ᱯᱤᱴᱷᱟᱹ ᱠᱚᱞᱮ ᱤᱥ ᱤᱥᱤᱱ ᱜᱮᱭᱟ ᱾ ᱟᱯᱮ ᱥᱮᱫ ᱫᱚ ᱜᱚᱢᱠᱮ ᱥᱚᱨᱦᱟᱭ ᱨᱮᱫᱚ ᱪᱮᱫ ᱪᱮᱫ ᱯᱤᱴᱷᱟᱹ ᱠᱚᱯᱮ ᱤᱥᱤᱱᱟ? ᱟᱞᱮ ᱥᱮᱫ ᱵᱤᱥᱮᱥ ᱠᱟᱭ ᱛᱮᱜᱮ ᱯᱟᱛᱲᱟ ᱯᱤᱴᱷᱟᱹ᱾ ᱟᱨ ᱡᱟᱸᱦᱟ ᱛᱤᱱᱟᱹᱜ ᱯᱮᱲᱟ ᱠᱚ ᱦᱤᱡᱩᱜ ᱫᱟᱠᱟᱭ ᱫᱚᱥᱟᱨ ᱦᱤᱞᱳᱜ ᱠᱷᱚᱡ ᱡᱚᱛᱚ ᱯᱮᱲᱟᱭ ᱜᱮ ᱞᱚᱴᱟ ᱫᱟᱜ ᱠᱚ ᱛᱟᱝ ᱠᱚᱣᱟ ᱚᱱᱟ ᱥᱟᱶᱛᱮ ᱦᱟᱺᱰᱤ ᱢᱤᱫ ᱵᱟᱹᱴᱤ ᱦᱟᱺᱰᱤ ᱥᱟᱶᱛᱮ ᱮ ᱢᱤᱫᱴᱮᱱ ᱢᱤᱫ ᱠᱮᱪᱟᱜ ᱯᱟᱛᱲᱟ ᱯᱤᱴᱷᱟᱹ ᱡᱤᱞ ᱯᱤᱴᱷᱟᱹ ᱫᱚᱠᱚ ᱮᱢᱟᱣ ᱠᱚ ᱜᱮᱭᱟ ᱾ ᱟᱯᱮ ᱥᱮᱫ ᱫᱚ ᱚᱠᱟ ᱞᱮᱠᱟ?
ᱦᱳᱭ ᱜᱚᱝᱠᱮ ᱾ ᱟᱞᱮ ᱥᱮᱱ ᱦᱚᱸ ᱥᱩᱠᱨᱤ ᱡᱤᱞ ᱜᱮᱠᱚ ᱯᱤᱴᱷᱟᱹᱭ ᱜᱮᱭᱟ ᱾ ᱛᱟᱨᱯᱚᱨᱮ ᱡᱟᱸᱦᱟ ᱛᱤᱱᱟᱹᱜ ᱯᱮᱲᱟ ᱠᱚ ᱦᱤᱡᱩᱜᱼᱟ, ᱮᱱᱹ ᱦᱤᱞᱳᱜ ᱫᱚ ᱟᱹᱰᱤ ᱨᱟᱹᱥᱠᱟᱹ ᱥᱟᱞᱟᱜ ᱡᱚᱢ ᱨᱮᱭᱟᱜ ᱢᱤᱫᱴᱮᱱ ᱫᱤᱱ ᱠᱟᱱᱟ ᱾ ᱮᱜ ᱚᱱᱟ ᱛᱮᱜᱮ ᱥᱮᱨᱮᱧ ᱞᱮᱫᱟ ᱠᱚ ᱡᱮ ᱢᱤᱫ ᱪᱩᱯᱩᱫ ᱫᱟᱠᱟ ᱞᱟᱹᱜᱤᱫ ᱵᱟ ᱢᱤᱫ ᱥᱚᱜᱟᱜ ᱫᱟᱠᱟ ᱞᱟᱹᱜᱤᱫ ᱢᱤᱫ ᱢᱤᱫᱠᱩᱴᱤ ᱡᱤᱞ ᱞᱟᱹᱜᱤᱫ ᱢᱟᱨᱟᱝ ᱫᱟᱫᱟᱭ ᱱᱮᱣᱛᱟ ᱞᱮᱫᱤᱧᱼᱟ, ᱟᱹᱰᱤ ᱨᱟᱹᱥᱠᱟᱹ ᱜᱮ ᱥᱚᱨᱦᱟᱭ ᱥᱮᱨᱮᱧ ᱟᱸᱡᱚᱢ ᱢᱟᱱᱮ ᱟᱹᱰᱤ ᱨᱟᱹᱥᱠᱟᱹ ᱜᱮ ᱢᱚᱱᱮᱨᱮ ᱦᱤᱡᱩᱜᱼᱟ ᱡᱮ ᱥᱚᱨᱦᱟᱭ ᱥᱚᱨᱦᱟᱭ ᱫᱤᱱ ᱫᱚ ᱟᱹᱰᱤ ᱱᱟᱯᱟᱭ ᱜᱮ ᱢᱟᱱᱮ ᱟᱹᱭᱠᱟᱹᱜᱼᱟ ᱚᱱᱟ ᱥᱮᱨᱮᱧ ᱥᱚᱨᱦᱟᱭ ᱡᱮᱢᱚᱱ ᱠᱚ ᱥᱮᱨᱮᱧ ᱜᱮᱭᱟ ᱠᱚ
ᱦᱳᱭ ᱜᱚᱝᱠᱮ ᱛᱚᱵᱮ ᱜᱚᱝᱠᱮ ᱟᱵᱮᱱ ᱫᱚ ᱦᱚᱜᱼᱚᱭ, ᱟᱯᱮ ᱥᱮᱫ ᱫᱚ ᱥᱚᱨᱦᱟᱭ ᱨᱮᱫᱚ ᱰᱟᱱᱴᱟ ᱠᱚᱫᱚ ᱠᱚ ᱫᱚᱱ ᱜᱮᱭᱟ ᱥᱮ ᱵᱟᱝ?
ᱦᱳᱭ ᱜᱚᱝᱠᱮ ᱟᱞᱮ ᱥᱮᱱ ᱥᱚᱦᱨᱟᱭ ᱨᱮᱫᱚ ᱮᱸᱜ, ᱢᱟᱲᱟᱝ ᱛᱮ ᱥᱚᱦᱨᱟᱭ ᱦᱩᱭᱩᱜ ᱜᱮᱭᱟ ᱾ ᱛᱟᱨᱯᱚᱨᱮ ᱞᱟᱜᱽᱲᱮ ᱟᱨ ᱥᱚᱦᱨᱟᱭ ᱫᱚ ᱥᱚᱸᱜᱮ ᱛᱮᱜᱮ ᱦᱩᱭᱩᱜ ᱜᱮᱭᱟ ᱾ ᱟᱨ ᱤᱱᱟᱹ ᱵᱟᱫ ᱠᱟᱛᱮᱫ ᱦᱚᱸ ᱟᱠᱷᱲᱟ ᱢᱩᱪᱟᱹᱫᱽ ᱥᱮᱱ ᱫᱚ ᱩᱱ ᱥᱚᱢᱚᱭ ᱫᱚ ᱰᱟᱱᱴᱟ ᱠᱚ, ᱞᱩᱦᱩᱨ ᱠᱚ ᱪᱮᱫ ᱠᱚᱪᱚᱝ ᱦᱟᱱᱟ ᱱᱟᱣᱟ ᱠᱚ ᱟᱹᱰᱤ ᱜᱟᱱ ᱠᱟᱛᱮᱫ ᱢᱟᱱᱮ ᱠᱷᱩ ᱯᱩᱨᱟᱹᱣ ᱠᱟᱜ ᱜᱮᱭᱟ ᱾ ᱥᱟᱱᱟᱢ ᱫᱚ ᱵᱟᱹᱞᱤᱧ ᱞᱟᱹᱭ ᱫᱟ ᱱᱤᱛᱚᱜ ᱫᱚ,
ᱦᱳᱭ ᱜᱚᱝᱠᱮ᱾ ᱡᱮᱢᱚᱱ ᱵᱤᱥᱮᱥ ᱠᱟᱭᱛᱮ ᱧᱮᱞᱚᱜᱼᱟ ᱞᱟᱛᱟᱨ ᱠᱩᱞᱦᱤ ᱠᱷᱚᱱ ᱪᱮᱛᱟᱱ ᱠᱩᱞᱦᱤ ᱥᱚᱨᱦᱟᱭ ᱮᱱᱮᱡ ᱮᱱᱮᱡ ᱛᱮᱠᱚ ᱟᱲᱜᱳ ᱨᱟᱠᱟᱵᱟ ᱟᱲᱜᱩ ᱨᱟᱠᱟᱵ ᱠᱟᱛᱮᱫ ᱟᱨᱚ ᱪᱮᱛᱟᱱ ᱠᱩᱞᱦᱤ ᱥᱮᱫ ᱠᱚ ᱨᱟᱠᱟᱵ ᱪᱟᱞᱟᱜᱼᱟ ᱟᱬᱜᱚ ᱪᱟᱞᱟᱜᱼᱟ ᱠᱚ ᱚᱱᱠᱟ ᱧᱮᱞᱚᱜ ᱜᱮᱭᱟ ᱟᱨᱚ ᱢᱟᱺᱡᱷᱤ ᱦᱟᱲᱟᱢ ᱢᱟᱺᱡᱷᱤ ᱵᱩᱲᱦᱤ ᱢᱟᱱᱮ ᱢᱟᱺᱡᱷᱤ ᱦᱟᱲᱟᱢ ᱜᱚᱰᱮᱛ ᱦᱟᱲᱟᱢᱟᱜ ᱚᱲᱟᱜ ᱠᱚ ᱮᱱᱮᱡ ᱮᱱᱮᱡ ᱛᱮᱠᱚ ᱵᱚᱞᱚᱱ ᱜᱮᱭᱟ ᱚᱱᱠᱟᱜ ᱜᱮ ᱠᱚᱲᱟ ᱦᱚᱯᱚᱱ ᱰᱟᱱᱴᱟ ᱠᱚ ᱫᱚᱱᱟ ᱚᱱᱠᱟᱜᱮ ᱮᱱᱮᱡ ᱮᱱᱮᱡ ᱛᱮ ᱞᱟᱛᱟᱨ ᱠᱩᱞᱦᱤ ᱠᱷᱚᱱ ᱪᱮᱛᱟᱱ ᱠᱩᱞᱦᱤ ᱠᱚ ᱮᱱᱮᱡ ᱜᱮᱭᱟ ᱥᱤᱧ ᱵᱮᱲᱟ ᱪᱮᱫᱟᱜ ᱥᱮ ᱠᱚᱲᱟ ᱦᱚᱯᱚᱱ ᱫᱚ ᱥᱤᱧ ᱵᱮᱲᱟ ᱰᱟᱱᱴᱟ ᱠᱚ ᱫᱚᱱᱟ ᱟᱨ ᱠᱩᱲᱤ ᱦᱚᱯᱚᱱ ᱫᱚ ᱛᱟᱨᱟᱥᱤᱧ ᱥᱮᱫ ᱥᱚᱨᱦᱟᱭ ᱠᱚ ᱮᱱᱮᱡ ᱜᱮᱭᱟ ᱟᱫᱚ ᱜᱚᱢᱠᱮ ᱱᱚᱜᱼᱚᱭ ᱡᱮ ᱟᱯᱮ ᱥᱮᱫ ᱢᱟᱺᱡᱷᱤ ᱦᱟᱲᱟᱢ ᱥᱮ ᱜᱚᱰᱮᱛ ᱦᱟᱲᱟᱢ ᱮ ᱡᱟᱦᱟᱸ ᱫᱚ ᱪᱟᱞᱟᱜ ᱜᱮᱭᱟ ᱠᱚ ᱥᱮ ᱵᱟᱝ?
ᱦᱳᱭ ᱟᱞᱮ ᱥᱮᱱ ᱫᱚ ᱟᱵᱤᱱ ᱵᱤᱱ ᱞᱟᱹᱭ ᱠᱟᱜᱼᱟ ᱡᱟᱦᱟᱸ ᱮ ᱥᱚᱦᱨᱟᱭ ᱮᱱᱮᱡ ᱟᱞᱮ ᱥᱮᱱ ᱫᱚ ᱱᱚᱝᱠᱟ ᱜᱮᱠᱚ ᱥᱚᱨᱦᱟᱭ ᱮᱱᱮᱡ ᱜᱮᱭᱟ ᱡᱮ ᱞᱟᱛᱟᱨ ᱠᱩᱞᱦᱤ ᱨᱮ ᱚᱱᱠᱟ ᱠᱚ ᱟᱠᱷᱲᱟ ᱠᱚ ᱵᱮᱱᱟᱣ ᱠᱮᱫᱟ ᱦᱳᱭᱛᱳ ᱢᱤᱫᱴᱷᱮᱱ ᱚᱸᱰᱮ ᱠᱚ ᱮᱱᱮᱡ ᱟᱹᱪᱩᱨ ᱟᱹᱪᱩᱨ ᱠᱮᱫᱟ ᱠᱚ ᱯᱮ ᱯᱟᱠ ᱜᱟᱱ ᱠᱚ ᱟᱹᱪᱩᱨ ᱠᱮᱫᱟ ᱠᱟᱱᱟᱱᱟᱜ ᱠᱚ ᱢᱟᱲᱟᱝ ᱢᱤᱫᱴᱤᱡ ᱪᱷᱟᱼᱼ ᱠᱚ ᱞᱟᱦᱟᱭ ᱮᱱᱟ ᱚᱸᱰᱮ ᱢᱤᱫ ᱯᱟᱜᱽ ᱚᱱᱠᱟ ᱥᱮ ᱢᱚᱬᱮ ᱯᱮ ᱯᱟᱜ ᱜᱟᱱᱠᱟ ᱟᱹᱪᱩᱨ ᱱᱟᱠᱚ ᱟᱨᱚ ᱢᱟᱲᱟᱝ ᱨᱮ ᱟᱨᱚ ᱠᱚ ᱪᱟᱞᱟᱜ ᱟᱠᱚ ᱚᱸᱰᱮ ᱯᱮ ᱯᱟᱠ ᱜᱟᱱ ᱠᱚ ᱟᱹᱪᱩᱨᱚᱜ ᱚᱱᱠᱟ ᱚᱱᱠᱟᱛᱮ ᱪᱮᱛᱟᱱ ᱠᱩᱞᱤ ᱠᱚᱜᱼᱟ ᱪᱟᱞᱟᱜ ᱟᱨᱠᱚ ᱟᱬᱜᱚᱱᱟ᱾ ᱢᱚᱬᱮ ᱥᱤᱧ ᱢᱚᱬᱮ ᱧᱤᱫᱟᱹ ᱫᱚ ᱢᱟᱱᱮ ᱴᱟᱢᱟᱠ ᱛᱩᱢᱫᱟᱹ ᱫᱚ ᱯᱟᱹᱨᱤ ᱯᱟᱹᱨᱤ ᱛᱮᱦᱚᱸ ᱠᱚ ᱨᱩᱭ ᱜᱮᱭᱟ ᱠᱚ ᱚᱱᱠᱟ ᱠᱟᱛᱮᱜ ᱜᱮ ᱥᱚᱦᱨᱟᱭ ᱫᱚ ᱟᱹᱰᱤ ᱨᱟᱹᱥᱠᱟᱹ ᱥᱟᱞᱟᱜ ᱠᱚ ᱢᱟᱱᱟᱣ ᱜᱮᱭᱟ ᱛᱟᱨᱯᱚᱨᱮ ᱦᱮᱸ ᱢᱚᱬᱮ ᱥᱤᱧ ᱢᱚᱬᱮ ᱧᱤᱫᱟᱹ ᱠᱩᱞᱦᱤ ᱫᱷᱩᱲᱤ ᱨᱮ ᱢᱟᱱᱮ ᱤᱱᱟᱹᱫᱤᱱ ᱥᱚᱦᱚᱨᱟᱭ ᱨᱮᱫᱚ ᱠᱚ ᱮᱱᱮᱡᱼᱟ
ᱟᱪᱪᱷᱟ ᱜᱚᱝᱠᱮ ᱟᱹᱰᱤ ᱱᱟᱯᱟᱭ ᱜᱚᱝᱠᱮ ᱛᱚᱵᱮ ᱟᱯᱮ ᱥᱮᱱ ᱦᱚᱸ ᱟᱞᱮ ᱞᱮᱠᱟ ᱜᱤᱧ ᱵᱩᱡᱷᱟᱹᱣ ᱮᱫᱼᱟ᱾ ᱟᱨ ᱜᱚᱝᱠᱮ ᱛᱚᱵᱮ ᱟᱯᱮ ᱥᱮᱱ ᱫᱚ ᱠᱷᱩᱱᱴᱟᱹ ᱰᱟᱝᱨᱟ ᱪᱟᱲᱦᱟᱣ ᱠᱚ ᱦᱩᱭᱩᱜ ᱜᱮᱭᱟ ᱥᱮ ᱵᱟᱝ? ᱟᱞᱮ ᱥᱮᱫ ᱧᱮᱞᱚᱜᱼᱟ ᱠᱷᱩᱱᱴᱟᱹ ᱰᱟᱝᱨᱟ ᱠᱚ ᱫᱚᱢᱮ ᱜᱮᱠᱚ ᱪᱟᱲᱦᱟᱣ ᱠᱚᱣᱟ ᱟᱯᱮ ᱥᱮᱫ ᱫᱚᱠᱚ ᱪᱟᱲᱦᱟᱣ ᱠᱚᱣᱟ ᱥᱮ ᱵᱟᱝ ᱠᱷᱩᱱᱴᱟᱹ ᱰᱟᱝᱨᱟ?
ᱟᱪᱪᱷᱟ ᱢᱟᱱᱮ ᱰᱟᱝᱨᱤ ᱠᱷᱩᱱᱴᱟᱹᱣ ᱨᱮᱱᱟᱜ ᱵᱮᱱ ᱢᱮᱱ ᱦᱚᱪᱚᱭᱮᱫᱟ ᱪᱮᱫ ᱞᱮᱠᱟ? ᱦᱩᱭ ᱦᱩᱭ ᱟᱞᱮ ᱦᱚᱸ ᱱᱚᱣᱟ ᱫᱚ ᱟᱹᱰᱤ ᱨᱟᱹᱥᱠᱟᱹ ᱜᱮᱞᱮ ᱵᱩᱡᱟ ᱰᱟᱝᱨᱤ ᱠᱚ ᱨᱟᱹᱥᱠᱟᱹ ᱦᱚᱪᱚ ᱞᱟᱹᱜᱤᱫ ᱥᱚᱨᱦᱟᱭ ᱨᱮᱫᱚ ᱛᱚ ᱟᱫᱚ ᱥᱮ ᱜᱟᱹᱭ ᱥᱮ ᱠᱟᱰᱟ ᱱᱩᱠᱩ ᱠᱚᱜᱮ ᱟᱞᱮ ᱫᱚ ᱟᱹᱰᱤ ᱥᱟᱡᱟᱣ ᱵᱟᱲᱟ ᱠᱟᱛᱮᱫ ᱥᱩᱱᱩᱢ ᱠᱚ ᱚᱡᱚᱜ ᱫᱷᱟ ᱠᱚ ᱞᱟᱜᱟᱣ ᱠᱟᱛᱮᱫ ᱞᱮ ᱩᱰᱩᱠ ᱠᱚᱣᱟ ᱠᱚ ᱟᱹᱰᱤ ᱪᱷᱟᱯ ᱪᱷᱟᱯ ᱞᱮ ᱞᱟᱜᱟᱣ ᱠᱟᱠᱚᱣᱟ ᱜᱳᱴᱟ ᱫᱮᱭᱟ ᱠᱚᱞᱮ ᱨᱚᱝ ᱠᱟᱠᱚᱣ-ᱟ᱾ ᱟᱹᱰᱤ ᱨᱟᱹᱥᱠᱟᱹ ᱜᱮ ᱟᱡ ᱟᱛᱳ ᱨᱮᱱ ᱥᱟᱱᱟᱢ ᱦᱚᱲ ᱟᱛᱮᱫ ᱞᱮ ᱪᱟᱞᱟᱣ ᱮᱱ ᱜᱮ ᱟᱨ ᱠᱷᱩᱱᱴᱤ ᱴᱷᱮᱱ ᱱᱚᱝᱠᱟ ᱞᱟᱦᱟᱛᱮ ᱢᱟᱱᱮ ᱚᱱᱠᱟ ᱤᱭᱟᱹ ᱵᱟᱲᱟ ᱠᱟᱛᱮᱫ ᱜᱮ ᱠᱷᱩᱱᱴᱟᱹᱣ ᱞᱮ ᱮᱦᱚᱵ ᱠᱮᱫ ᱜᱮ ᱟᱨ ᱡᱟᱦᱟᱸᱭ ᱰᱟᱝᱨᱤ ᱦᱳᱭᱛᱳ ᱠᱷᱩᱱᱴᱤ ᱛᱟᱲᱟᱣ ᱠᱮᱫᱟᱭ ᱛᱟᱦᱚᱞᱮ ᱩᱱᱤ ᱫᱚ ᱢᱤᱫ ᱴᱩᱠᱩᱡ ᱦᱟᱺᱰᱤ ᱞᱟᱜᱟᱭᱮᱭᱟ ᱚᱱᱠᱟ ᱟᱯᱮ ᱥᱮᱱ ᱫᱚ ᱚᱱᱟ ᱫᱚ ᱪᱮᱫ ᱞᱮᱠᱟ ᱦᱟᱸᱰᱤ?
ᱦᱳᱭ ᱜᱚᱝᱠᱮ ᱟᱞᱮ ᱥᱮᱫ ᱦᱚᱸ ᱚᱱᱠᱟ ᱜᱮ ᱡᱩᱫᱤ ᱡᱟᱦᱟᱸᱭ ᱨᱮ ᱰᱟᱝᱨᱤ ᱠᱷᱩᱱᱴᱤ ᱛᱚᱨᱟ ᱵᱟ ᱮᱱᱠᱷᱟᱱ ᱩᱱᱤ ᱫᱚ ᱢᱤᱫ ᱴᱩᱠᱩᱡ ᱦᱟᱺᱰᱤ ᱞᱟᱜᱟᱣᱮᱭᱟ ᱟᱨ ᱥᱟᱶᱛᱮ ᱡᱟᱦᱟᱸ ᱛᱤᱱᱟᱹᱜ ᱦᱟᱛᱚᱢ ᱛᱟᱠᱚ ᱥᱮ ᱢᱤᱥᱨᱟᱧ ᱛᱟᱠᱚ ᱠᱚ ᱦᱤᱡᱩᱜᱼᱟ ᱩᱱᱠᱩ ᱠᱚ ᱥᱮᱨᱮᱧᱟ ᱵᱟᱵᱟ ᱛᱟᱠᱚ ᱥᱮ ᱫᱟᱫᱟ ᱛᱟᱠᱚ ᱚᱱᱠᱟ ᱜᱮ ᱡᱚᱠᱷᱚᱱ ᱠᱚ ᱠᱷᱩᱱᱴᱟᱹᱣ ᱰᱟᱝᱨᱟ ᱠᱚ ᱪᱟᱲᱦᱟᱣ ᱠᱚᱣᱟ ᱥᱮᱠᱚ ᱮ ᱚᱱᱮ ᱛᱟᱹᱨᱩᱵ ᱦᱟᱨᱛᱟ ᱛᱮᱠᱚ ᱰᱟᱝᱨᱟ ᱠᱚ ᱵᱚᱛᱚᱨ ᱦᱚᱪᱚᱭᱮᱭᱟ ᱥᱮ ᱚᱱᱠᱟᱜ ᱜᱮ ᱢᱤᱫᱴᱮᱱ ᱧᱮᱞ ᱠᱟᱜ ᱜᱮᱭᱟ ᱵᱮᱱ ᱦᱮᱸᱥᱮ ᱟᱨ ᱨᱟᱹᱜᱤᱜᱼᱟ ᱩᱱᱤ ᱨᱚᱜ ᱞᱟᱹᱜᱤᱫ ᱜᱮ ᱪᱟᱞᱟᱜᱼᱟ ᱟᱵᱮᱱ ᱵᱮᱱ ᱧᱮᱞ ᱟᱠᱟᱫᱼᱟ ᱥᱮ ᱵᱟᱝ ᱟᱯᱮ ᱥᱮᱫ ᱫᱚ ᱚᱱᱠᱟ
ᱦᱳᱭ ᱚᱱᱠᱟ ᱫᱚ ᱦᱩᱭ ᱵᱟᱲᱟ ᱟᱠᱟᱱ ᱜᱮᱭᱟ ᱛᱟᱯᱚᱨᱮ ᱥᱚᱦᱚᱨᱟᱭ ᱫᱚ ᱚᱱᱠᱟᱜᱮ ᱛᱟᱨᱯᱚᱨᱮ ᱵᱟᱦᱟ ᱫᱚ ᱚᱠᱟᱞᱮᱠᱟ ᱦᱩᱭᱩᱜ ᱜᱮᱭᱟ
ᱜᱚᱢᱠᱮ ᱵᱟᱦᱟ ᱫᱚ ᱟᱞᱮ ᱥᱮᱫ ᱦᱚᱸ ᱚᱱᱮ ᱵᱟᱦᱟ ᱞᱮᱠᱟ ᱵᱟᱦᱟ ᱠᱚᱨᱮ ᱦᱚᱸ ᱩᱢ ᱦᱤᱞᱟᱹᱜ ᱛᱟᱦᱮᱱᱟ ᱫᱟᱠᱟ ᱦᱚᱸ ᱛᱟᱦᱮᱱ ᱜᱮᱭᱟ ᱟᱫᱚ ᱡᱮᱦᱤᱞᱳᱜ ᱞᱮ ᱩᱢᱩᱜᱼᱟ ᱵᱟᱦᱟᱨᱮ ᱮᱱᱦᱤᱞᱳᱜ ᱫᱚ ᱡᱟᱦᱟᱸ ᱫᱚ ᱡᱟᱦᱮᱨ ᱛᱷᱟᱱ ᱢᱤᱫ ᱫᱤᱱ ᱢᱟᱲᱟᱝ ᱨᱮ ᱥᱮ ᱥᱮᱛᱟᱜ ᱨᱮᱜᱮ ᱰᱟᱺᱣᱟᱹ ᱠᱚᱲᱟ ᱠᱚ ᱠᱚ ᱪᱟᱞᱟᱣ ᱠᱟᱛᱮᱜ ᱵᱩᱥᱩᱵ ᱠᱚ ᱤᱫᱤ ᱠᱟᱛᱮᱜ ᱡᱟᱦᱟᱸ ᱫᱚ ᱥᱟᱛᱮ ᱞᱮ ᱟᱬᱜᱚᱜᱼᱟ ᱚᱱᱟ ᱦᱚᱸ ᱥᱟᱨᱡᱚᱢ ᱡᱟᱦᱟᱸ ᱫᱚ ᱰᱟᱹᱨ ᱛᱟᱦᱮᱱᱟ ᱥᱟᱨᱡᱚᱢ ᱰᱟᱹᱨ ᱛᱮᱞᱮ ᱟᱞᱮ ᱫᱚ ᱠᱷᱩᱱᱴᱤ ᱞᱮ ᱵᱤᱫᱟ ᱾ ᱟᱨ ᱚᱱᱮ ᱟᱞᱮ ᱪᱟᱞᱟᱣ ᱞᱮ ᱟᱳᱰᱚᱜᱼᱟ ᱡᱟᱦᱟᱸ ᱫᱚ ᱛᱮᱞᱮ ᱟᱬᱜᱚᱼᱟ ᱟᱯᱮ ᱥᱮᱫ ᱫᱚ ᱟᱬᱜᱚᱜᱼᱟ ᱟᱯᱮᱥᱮᱫ ᱥᱟᱛᱮ ᱠᱚᱫᱚ
ᱦᱳᱭ ᱜᱚᱝᱠᱮ ᱟᱞᱮ ᱥᱮᱱ ᱦᱚᱸ ᱚᱱᱠᱟᱜᱮ ᱢᱟᱲᱟᱝ ᱫᱤᱱ ᱨᱮᱫᱚ ᱚᱱᱟ ᱠᱚ ᱵᱮᱱᱟᱣ ᱦᱚᱴᱚ ᱠᱟᱜ ᱜᱮᱠᱚ ᱟᱨ ᱡᱮ ᱦᱤᱞᱳᱜ ᱦᱟᱸᱜ ᱢᱟᱱᱮ ᱧᱤᱫᱟᱹ ᱠᱚ ᱵᱚᱸᱜᱟᱼ ᱵᱩᱨᱩ ᱠᱮᱜ ᱜᱮᱠᱚ ᱧᱤᱫᱟᱹ ᱢᱟᱱᱮ ᱥᱮᱛᱟᱜ ᱵᱷᱳᱨ ᱵᱷᱳᱨ ᱛᱮ ᱠᱟᱹᱨᱤᱵᱟᱹᱪᱷᱤ ᱠᱚᱦᱚᱸ ᱠᱚ ᱠᱚᱨᱟᱣ ᱠᱚᱜᱮᱭᱟ ᱟᱨ ᱤᱱᱟᱹ ᱯᱚᱨᱮ ᱠᱷᱚᱱᱜᱮ ᱟᱫᱚ ᱛᱟᱨᱯᱚᱨᱮᱨ ᱫᱤᱱ ᱫᱚ ᱱᱟᱭᱠᱮ ᱫᱚ ᱚᱸᱰᱮ ᱜᱮ ᱛᱟᱦᱮᱱᱟᱭ ᱟᱨ ᱟᱹᱛᱳ ᱦᱚᱲ ᱠᱚ ᱥᱮᱱ ᱠᱟᱛᱮᱫ ᱵᱚᱸᱜᱟ ᱵᱩᱨᱩ ᱠᱚᱠᱚ ᱚᱸᱰᱮ ᱵᱚᱸᱜᱟ ᱵᱩᱨᱩᱭᱟᱠᱚ ᱮᱱᱮᱡ ᱥᱮᱨᱮᱧ ᱨᱟᱹᱥᱠᱟᱹᱭᱟᱠᱚ ᱢᱟᱱᱮ ᱩᱢ ᱟᱠᱚ ᱢᱤᱫ ᱫᱤᱱ ᱛᱟᱨᱯᱚᱨ ᱵᱚᱸᱜᱟᱭᱟᱠᱚ ᱢᱤᱫ ᱫᱤᱱ ᱟᱨ ᱢᱤᱫ ᱫᱤᱱ ᱫᱚ ᱡᱟᱞᱮ ᱟᱫᱚ ᱡᱟᱞᱮ ᱦᱤᱞᱟᱹᱜ ᱫᱚ ᱥᱮ ᱵᱟᱥᱠᱮ ᱢᱟᱦᱟ ᱦᱤᱞᱟᱹᱜ ᱫᱚ ᱟᱹᱰᱤ ᱨᱟᱹᱥᱠᱟᱹ ᱜᱮ ᱟᱞᱮ ᱞᱮ ᱵᱩᱡᱟ ᱤᱱᱟᱹ ᱦᱤᱞᱟᱹᱜ ᱫᱚ ᱫᱟᱜ ᱠᱚᱞᱮ ᱫᱩᱞ ᱡᱚᱱᱚᱜ ᱜᱮᱭᱟ ᱚᱱᱟ ᱡᱟᱦᱟᱸᱭ ᱫᱚᱠᱚ ᱢᱮᱛᱟᱜᱼᱟ ᱵᱟᱦᱟ ᱵᱟᱥᱠᱮ ᱾ ᱟᱫᱚ ᱫᱟᱜ ᱚᱱᱠᱟ ᱫᱟᱜ ᱫᱩᱞᱼ ᱫᱩᱞ ᱛᱮ ᱴᱟᱢᱟᱠ ᱛᱩᱢᱫᱟᱜ ᱟᱛᱮᱜ ᱜᱮ ᱠᱩᱞᱦᱤ ᱨᱮᱞᱮ ᱮᱱᱮᱡ ᱮᱱᱮᱡ ᱟᱞᱮ ᱚᱱᱠᱟᱜᱮ ᱦᱟᱺᱰᱤ ᱠᱚᱠᱚ ᱩᱰᱩᱠᱟ ᱟᱠᱚ ᱦᱟᱺᱰᱤ ᱠᱚ ᱧᱩ ᱵᱟᱲᱟ ᱠᱟᱛᱮᱫ ᱚᱱᱠᱟᱜᱮ ᱟᱫᱚ ᱨᱟᱹᱥᱠᱟᱹ ᱵᱟᱲᱟ ᱡᱚᱱᱚᱜ ᱜᱮᱭᱟᱞᱮ
ᱦᱳᱭ ᱜᱚᱢᱠᱮ ᱚᱱᱟ ᱢᱟ ᱟᱵᱮᱱ ᱫᱚ ᱵᱚᱸᱜᱟ ᱵᱩᱨᱩ ᱛᱟᱭᱚᱢ ᱠᱚᱨᱮᱱᱟᱜ ᱵᱮᱱ ᱞᱟᱹᱭ ᱠᱮᱫ ᱫᱚ ᱟᱹᱞᱤᱧ ᱫᱚ ᱡᱮᱦᱤᱞᱟᱹᱜ ᱡᱟᱦᱮᱨ ᱵᱩᱴᱩᱨᱮ ᱵᱚᱸᱜᱟ ᱵᱩᱨᱩ ᱦᱩᱭᱩᱜᱼᱟ ᱮᱱᱦᱤᱞᱟᱻᱜ ᱞᱤᱧ ᱞᱟᱹᱭ ᱟᱸᱡᱚᱢ ᱵᱤᱱ ᱠᱟᱱᱟ ᱾ ᱚᱱᱮ ᱡᱮ ᱡᱟᱦᱮᱨ ᱵᱩᱴᱟᱹᱨᱮ ᱵᱚᱸᱜᱟ ᱵᱩᱨᱩ ᱦᱩᱭᱩᱜᱼᱟ ᱥᱳᱲᱮ ᱠᱚᱠᱚ ᱡᱚᱢ ᱠᱟᱛᱮᱜ ᱜᱚᱜᱚ ᱛᱟᱠᱚ ᱢᱟᱱᱮ ᱮᱱᱦᱤᱞᱟᱹᱜ ᱫᱚ ᱥᱟᱱᱟᱢ ᱜᱮ ᱛᱤᱨᱞᱟᱹ ᱦᱚᱯᱚᱱ ᱠᱚ ᱦᱮᱞᱟᱜ-ᱟ ᱠᱚᱲᱟ ᱦᱚᱯᱚᱱ ᱠᱚ ᱦᱮᱞᱟᱜ-ᱟ ᱥᱳᱲᱮ ᱠᱚ ᱡᱚᱢᱟ ᱟᱨ ᱡᱟᱦᱟᱸ ᱫᱚ ᱱᱟᱭᱠᱮ ᱦᱟᱲᱟᱢ ᱦᱟᱴᱟᱜ ᱨᱮ ᱵᱟᱦᱟᱭ ᱫᱚᱦᱚ ᱠᱟᱜᱼᱟ ᱾ ᱟᱨ ᱮᱱᱮᱡ ᱮᱱᱮᱡ ᱛᱮᱠᱚ ᱡᱮᱦᱮᱛᱩ ᱨᱩ ᱨᱩᱛᱮ ᱨᱟᱹᱥᱠᱟᱹ ᱨᱟᱹᱥᱠᱟᱹ ᱛᱮ ᱱᱟᱭᱠᱮ ᱦᱟᱲᱟᱢ ᱠᱚ ᱟᱹᱜᱩᱭᱟ ᱾ ᱟᱨ ᱡᱚᱠᱷᱚᱱ ᱠᱚ ᱠᱩᱞᱦᱤ ᱮᱛᱚᱦᱚᱵ ᱾ ᱠᱷᱚᱱ ᱜᱮ ᱟᱫᱚ ᱮ ᱫᱩᱨ ᱫᱩᱨ ᱱᱟᱭᱠᱮ ᱦᱟᱲᱟᱢ ᱾ ᱠᱟᱴᱟ ᱠᱚᱠᱚ ᱟᱹᱵᱩᱠᱮᱭᱟ ᱟᱨ ᱥᱩᱱᱩᱢ ᱠᱚ ᱠᱟᱴᱟ ᱠᱚᱨᱮ ᱠᱚ ᱚᱡᱚᱜ ᱟᱭᱟ ᱾ ᱟᱨ ᱚᱱᱟ ᱠᱚ ᱚᱡᱚᱜ ᱯᱩᱨᱟᱹᱣ ᱠᱟᱜ ᱥᱮ ᱱᱟᱭᱠᱮ ᱦᱟᱲᱟᱢ ᱢᱟᱱᱮ ᱟᱠᱚᱣᱟᱜ ᱜᱚᱪᱷᱟᱨᱮ ᱨᱮ ᱡᱟᱦᱟᱸ ᱫᱚ ᱵᱷᱟᱭ ᱮᱢ ᱪᱟᱞ ᱟᱠᱚᱣᱟ ᱚᱱᱠᱟᱜ ᱜᱮ ᱜᱚᱴᱟ ᱠᱩᱞᱦᱤ ᱮᱱᱮᱡ ᱮᱱᱮᱡ ᱛᱮᱠᱚ ᱟᱹᱜᱩᱭᱭᱟ ᱚᱱᱠᱟᱜᱮ ᱜᱚᱴᱟ ᱠᱩᱞᱦᱤ ᱫᱩᱣᱟᱹᱨ ᱫᱩᱣᱟᱹᱨ ᱠᱚ ᱠᱟᱴᱟ ᱠᱚᱠᱚ ᱟᱹᱵᱩ ᱠᱮᱭᱟ ᱟᱨ ᱚᱱᱮ ᱡᱮ ᱚᱲᱟᱜ ᱨᱮ ᱡᱷᱚᱛᱚ ᱠᱩᱲᱤ ᱦᱚᱯ ᱢᱤᱫᱴᱮᱱ ᱠᱟᱛᱮ